ᱦᱮᱸ ᱢᱟᱹᱭ ᱢᱮᱱᱫᱟᱞᱤᱧ ᱟᱞᱤᱧᱟᱜ ᱨᱚᱲ ᱠᱤ ᱵᱮᱱ ᱟᱸᱡᱚᱢᱮᱫᱟ?
ᱦᱳᱭ ᱦᱳᱭ, ᱟᱸᱡᱚᱢᱚᱜ ᱠᱟᱱ ᱜᱮᱭᱟ, ᱟᱸᱡᱚᱢᱟᱜ ᱠᱟᱱ ᱜᱮᱭᱟ᱾
ᱟ ᱢᱟᱱᱮ ᱢᱚᱸᱡᱽ ᱥᱟᱹᱦᱤᱡ ᱟᱸᱡᱚᱢᱚᱜ ᱠᱟᱱᱟ ᱥᱮ ᱵᱟᱝᱼᱟ?
ᱦᱳᱭ ᱢᱚᱸᱡᱽ ᱫᱚ ᱢᱚᱸᱡᱽ ᱜᱮ, ᱟᱫᱚ ᱚᱠᱟ ᱥᱚᱢᱚᱭ ᱠᱟᱹᱴᱤᱡ ᱠᱚᱢ ᱧᱚᱜ ᱟᱡᱚᱢᱟᱜ ᱠᱟᱱᱟ, ᱟᱨ ᱵᱟᱠᱷᱟᱡ ᱫᱚ ᱴᱷᱤᱠ ᱜᱮ ᱟᱸᱡᱚᱢᱚᱜ ᱠᱟᱱᱟ᱾
ᱟᱫᱚ ᱡᱚᱢ ᱠᱚ ᱡᱚᱢ ᱵᱟᱲᱟ ᱟᱠᱟᱫᱟᱢ ᱥᱮ, ᱵᱟᱢ ᱡᱚᱢ ᱵᱟᱲᱟ ᱟᱠᱟᱫᱟ ᱟᱢ ᱫᱚ?
ᱦᱳᱭ ᱤᱧᱫᱚᱧ ᱡᱚᱢ ᱫᱩᱧ ᱡᱚᱢ ᱟᱠᱟᱜ ᱜᱮᱭᱟ ᱫᱟᱠᱟ ᱠᱚ, ᱟᱫᱚ ᱛᱟᱦᱚᱞᱮ ᱛᱩᱯᱩ ᱠᱟᱛᱮᱫ ᱡᱚᱢ ᱵᱟᱲᱟ ᱦᱩᱭ ᱠᱟᱱ ᱜᱮᱭᱟ, ᱟᱫᱚ ᱤᱱᱟᱹ ᱛᱟᱭᱚᱢ ᱱᱤᱛᱚᱜ ᱫᱚ ᱟᱞᱮ ᱫᱚ ᱠᱟᱹᱴᱤᱡ ᱛᱟᱞᱮ ᱦᱚᱸᱜᱼᱚᱭ ᱛᱚ ᱵᱤᱞᱤᱜ ᱠᱟᱱᱟ, ᱚᱱᱟᱛᱮ ᱛᱟᱞᱮ ᱞᱮ ᱨᱩ ᱨᱩᱴᱤᱭ ᱫᱟ ᱟᱫᱚ ᱟᱭᱳᱭ ᱨᱩᱴᱤᱭᱮᱫᱟ, ᱟᱫᱚ ᱚᱱᱠᱟ ᱟᱫᱚ ᱚᱱᱟ ᱨᱩᱴᱤ ᱠᱚᱜᱮ ᱡᱚᱢ ᱵᱟᱲᱟᱭ ᱦᱩᱭᱩᱜ ᱦᱩᱭᱩ ᱟ ᱥᱟᱨᱟ
ᱟᱤᱱ ᱚᱠᱟ ᱞᱮᱠᱟ ᱪᱚᱝ ᱦᱟᱜ ᱢᱟᱱᱮ ᱟᱵᱮᱱᱟᱜ ᱨᱚᱲ ᱥᱮ ᱢᱟᱱᱮ, ᱵᱟᱨ ᱯᱮ ᱫᱷᱟᱣ ᱜᱮᱫ ᱜᱮᱫ ᱞᱤᱧ ᱟᱸᱡᱟᱢ ᱠᱮᱫᱟ, ᱯᱷᱳᱱ ᱠᱚ ᱱᱟᱥᱮᱱᱟᱜ ᱞᱟᱲᱟᱣ ᱛᱟᱵᱮᱱ᱾
ᱦᱮᱸ ᱦᱮᱸ ᱱᱤᱛᱳ ᱱᱤᱛᱚᱜ ᱟᱸᱡᱚᱢᱚᱜ ᱠᱟᱱᱟ?
ᱦᱮᱸ ᱦᱮᱸ ᱟᱸᱡᱚᱢᱚᱜ ᱠᱟᱱᱟ, ᱟᱫᱚ ᱟᱹᱰᱤ ᱱᱟᱯᱟᱭ ᱛᱚ ᱛᱟᱦᱚᱞᱮ ᱱᱚᱭ, ᱡᱟᱹᱯᱩᱫ ᱡᱟᱹᱯᱩᱫ ᱨᱩᱴᱤ ᱠᱚᱯᱮ ᱯᱮ ᱵᱮᱱᱟᱣᱮᱫᱼᱟ, ᱟᱫᱚ ᱦᱮᱸ ᱢᱟᱹᱭ ᱟᱫᱚ ᱟᱢ ᱫᱚ ᱚᱲᱟᱜ ᱫᱩᱣᱟᱨ ᱨᱮᱱᱟᱜ ᱠᱟᱹᱢᱤ ᱠᱚᱫᱚ ᱛᱤᱱᱟᱹᱜ ᱜᱟᱱᱮᱢ ᱵᱟᱲᱟᱭᱟ? ᱟᱨ ᱚᱱᱟ ᱯᱤᱴᱷᱟᱹ ᱤᱥᱤᱱ, ᱢᱟᱱᱮ ᱡᱟᱦᱟᱸ ᱯᱤᱴᱷᱟᱹᱢ ᱞᱟᱹᱭ ᱠᱮᱫᱼᱟ ᱛᱟᱞᱮ ᱯᱮ ᱜᱟᱥᱟᱣ ᱮᱫᱟ, ᱟᱫᱚ ᱚᱱᱟ ᱛᱟᱞᱮ ᱨᱮᱱᱟᱜ ᱫᱚ ᱛᱤᱱᱟᱹᱜ ᱨᱚᱠᱚᱢ ᱯᱤᱴᱷᱟᱹ ᱵᱮᱱᱟᱣᱮᱢ ᱵᱟᱰᱟᱭ ᱜᱮᱭᱟ ᱟᱢ ᱫᱚ? ᱡᱩᱫᱤᱢ ᱞᱟᱹᱭ
ᱦᱮᱸ, ᱦᱮᱸ ᱫᱤ ᱵᱟᱲᱟᱭ ᱫᱩᱧ ᱵᱟᱲᱟᱭ ᱜᱮᱭᱟ, ᱛᱟᱞᱮ ᱨᱮᱱᱟᱜ ᱟᱞᱮ ᱨᱩᱴᱤ ᱦᱚᱸᱞᱮ ᱨᱩᱴᱤ ᱜᱮᱭᱟ, ᱟᱨ ᱛᱟᱞᱮ ᱚᱱᱟ ᱦᱚᱞᱚᱝ ᱟᱛᱮ ᱡᱟᱦᱟᱸ ᱜᱟᱥᱟᱣ ᱠᱟᱛᱮᱫ ᱨᱟᱺᱰᱤ ᱠᱮᱜᱼᱟ ᱞᱮ ᱞᱟᱦᱟ ᱫᱚ, ᱢᱟᱹᱰᱤ ᱞᱮ ᱤᱥᱤᱱ ᱞᱟᱦᱟᱭᱟ ᱛᱟᱯᱚᱨᱮ ᱤᱱᱟᱹ ᱛᱟᱭᱚᱢ, ᱚᱱᱟ ᱢᱟᱹᱰᱤ ᱛᱮᱜᱮ ᱟᱫᱚ ᱦᱚᱞᱚᱝ ᱥᱟᱜ ᱞᱮ ᱥᱤ ᱯᱤ ᱢᱮᱥᱟᱭᱟ, ᱟᱨ ᱰᱩᱸᱵᱳᱩᱜ ᱦᱚᱸᱞᱮ ᱰᱩᱸᱵᱩᱜ ᱜᱮᱭᱟ, ᱟᱨ ᱰᱚᱜᱚᱨ ᱥᱟᱠᱟᱢ ᱨᱮᱦᱞᱮ ᱯᱤᱴᱷᱟᱹᱭ ᱜᱮᱭᱟ, ᱱᱚᱜᱼᱚᱭ ᱜᱚᱢᱦᱟ ᱯᱚᱨᱚᱵ ᱨᱮ ᱟᱨ ᱰᱩᱸᱵᱩᱜ ᱦᱚᱸ ᱟᱨ ᱛᱟ ᱮᱢᱱᱤ ᱥᱩᱱᱩᱢ ᱯᱤᱴᱷᱟᱹ, ᱥᱟᱶᱛᱮ ᱚᱱᱟ ᱯᱩᱲᱤ ᱠᱚ ᱡᱟᱦᱟᱸ ᱫᱚᱵᱚᱱ ᱞᱟᱹᱭ ᱫᱚ ᱡᱟᱦᱟᱸ ᱵᱟᱡᱟᱨ ᱨᱮ ᱠᱤᱨᱤᱧ ᱛᱮ ᱧᱟᱹᱢᱟᱜ ᱫᱚ, ᱯᱩᱠᱩᱬᱤ ᱚᱱᱮ ᱚᱱᱠᱟ ᱦᱚᱸᱞᱮ ᱛᱮᱭᱟᱨ ᱜᱮᱭᱟ ᱯᱩᱠᱩᱬᱤ ᱞᱮᱠᱟ ᱦᱚᱸ᱾ ᱟᱨ ᱟᱞᱮ ᱫᱚ ᱛᱟᱞᱮ ᱫᱚ ᱥᱚᱲᱮ ᱦᱚᱸᱞᱮ ᱥᱚᱲᱮ ᱜᱮᱭᱟ, ᱟᱨ ᱨᱟᱯᱟᱜ ᱠᱟᱛᱮ ᱦᱚᱸᱞᱮ ᱡᱚᱢ ᱜᱮᱭᱟ ᱟᱞᱮ ᱥᱮᱫ ᱫᱚ᱾ ᱟᱨ ᱚᱲᱟᱜ ᱨᱮᱱᱟᱜ ᱠᱟᱢᱤ ᱠᱚᱫᱚ ᱥᱟᱱᱟᱢᱟᱜᱤᱧ ᱵᱟᱲᱟᱭ ᱜᱮᱭᱟ, ᱟᱨ ᱠᱩᱲᱤ ᱜᱤᱫᱽᱨᱟᱹ ᱫᱤ ᱚᱱᱟ ᱢᱟ ᱚᱲᱟᱜ ᱨᱮᱱᱟᱜ ᱠᱟᱹᱢᱤ ᱠᱚᱫᱚ ᱥᱮᱬᱟ ᱜᱮ ᱞᱟᱹᱠᱛᱤ ᱠᱟᱱ ᱛᱟᱵᱚᱱᱟ,? ᱟᱫᱚ ᱟᱢᱜᱮ ᱛᱤᱱᱟᱹᱜ ᱮᱢ ᱵᱟᱲᱟᱭ ᱜᱮᱭᱟ ᱥᱮ ᱵᱟᱝ ᱦᱮᱸ
ᱦᱮᱸ ᱤᱧᱦᱚ ᱚᱱᱠᱟ ᱦᱟᱸᱜ ᱢᱟᱱᱮ, ᱟᱹᱛᱩ ᱠᱚᱨᱮ ᱫᱚ ᱛᱟᱦᱮᱱ ᱵᱟᱝ ᱦᱩᱭ ᱠᱟᱱᱟ ᱜᱤᱫᱽᱨᱟᱹ ᱧᱚᱜ ᱠᱷᱚᱱᱟᱜ ᱜᱮ, ᱢᱟᱱᱮ ᱦᱳᱥᱴᱮᱞ ᱠᱚᱨᱮ ᱟᱫᱚ ᱚᱲᱟᱜ ᱫᱩᱣᱟᱹᱨ ᱠᱚᱨᱮᱱᱟᱜ ᱠᱟᱹᱢᱤ ᱫᱚ ᱥᱟᱱᱟᱢᱟᱜ ᱜᱤᱧ ᱵᱟᱰᱟᱭᱟ ᱾ ᱟ ᱡᱮᱢᱚᱱ ᱜᱮᱡ ᱜᱩᱨᱤᱡ ᱦᱚᱸ ᱵᱷᱤᱛ ᱯᱚᱛᱟᱣ ᱠᱚᱦᱚᱸ ᱟᱨ ᱚᱱᱟ ᱛᱟᱞᱮᱼᱼ ᱯᱤᱴᱷᱟᱹ ᱚᱱᱟ ᱦᱚᱸ ᱢᱟᱱᱮ ᱟᱞᱮᱥᱮᱱ ᱫᱚ ᱚᱱᱟ ᱰᱟᱦᱟ ᱟᱯᱮ ᱯᱮ ᱞᱟᱹᱭ ᱠᱮᱫᱼᱟ ᱰᱚᱜᱚᱨ ᱟᱞᱮ ᱥᱮᱱ ᱫᱚ ᱚᱱᱟ ᱰᱚᱜᱚᱨ ᱵᱟᱦᱟ ᱥᱟᱠᱟᱢ ᱵᱮᱱ ᱞᱟᱹᱭ ᱠᱮᱜᱼᱟ ᱫᱚ ᱟᱞᱮᱥᱮᱱ ᱫᱚ ᱚᱱᱟ ᱫᱚ ᱠᱷᱩᱵ ᱜᱩᱞᱟᱹᱡ ᱵᱟᱦᱟ ᱥᱟᱠᱟ ᱠᱟᱢ ᱠᱚ ᱢᱮᱛᱟᱜᱼᱟ ᱾ ᱢᱟᱱᱮ ᱢᱟᱱᱮ ᱰᱷᱟᱞᱠᱟ ᱧᱚᱜ ᱟᱜ ᱢᱟᱨᱟᱝ ᱞᱮ ᱟᱹᱜᱩᱭ ᱛᱮ, ᱚᱱᱟ ᱨᱮ ᱢᱟᱱᱮ ᱦᱚᱞᱚᱝᱼᱼ ᱱᱚᱣᱟ ᱦᱚᱞᱚᱝ ᱥᱚᱸᱜᱮᱜ ᱞᱮ ᱯᱤᱴᱷᱟᱹᱭᱟ ᱦᱚᱞᱚᱝ ᱱᱚᱣᱟᱛᱮ ᱦᱚᱸᱠᱚ ᱯᱤᱴᱷᱟᱹᱭ ᱜᱮᱭᱟ ᱟᱨ ᱨᱩᱴᱤ ᱢᱟᱠᱚ ᱡᱩᱛ ᱜᱮᱭᱟ ᱟᱨ ᱞᱩ ᱪᱤ ᱦᱚᱸ ᱟᱨ ᱚᱱᱠᱟ ᱵᱚᱲᱟ ᱠᱚᱦᱚᱸ ᱭᱩᱜ ᱜᱮᱭᱟ ᱟᱫᱚ ᱚᱱᱟ ᱠᱚᱫᱚ ᱦᱟᱸᱜ ᱵᱟᱰᱟᱭ ᱫᱩᱧ ᱵᱟᱰᱟᱭ ᱜᱮᱭᱟ ᱾ ᱟᱫᱚ ᱦᱮᱸ ᱢᱟᱹᱭ ᱟᱯᱮ ᱫᱚ ᱡᱟᱦᱟᱸ ᱚᱲᱟᱜ ᱫᱩᱣᱟᱹᱨ ᱠᱚᱫᱚ ᱚᱠᱟᱞᱮᱠᱟᱱ ᱚᱲᱟᱜ ᱫᱩᱣᱟᱹᱨ ᱠᱟᱱ ᱛᱟᱯᱮᱭᱟ? ᱮᱢᱼᱼ ᱦᱟᱥᱟ ᱠᱚᱨᱮᱱᱟᱜ ᱚᱲᱟᱜ ᱫᱩᱣᱟᱹᱨ ᱥᱮ ᱮᱢ ᱯᱟᱠᱟ ᱚᱲᱟᱜ ᱠᱚ ᱠᱟᱱ ᱛᱟᱯᱮᱭᱟ ᱟᱯᱮᱭᱟᱜ ᱫᱚ?
ᱦᱮᱸ, ᱵᱟᱝ ᱫᱤ ᱟᱵᱚ ᱢᱟ ᱟᱞᱮ ᱢᱟ ᱨᱮᱸᱜᱮᱡ ᱦᱚᱲ ᱟᱫᱚ ᱪᱟᱥ ᱠᱟᱛᱮ ᱡᱚᱢ ᱦᱚᱲ ᱟᱫᱚ ᱟᱞᱮ ᱫᱚ ᱯᱟᱠᱟ ᱚᱲᱟᱜ ᱠᱚᱫᱚ ᱵᱟᱝ ᱦᱟᱥᱟ ᱚᱲᱟᱜ ᱜᱮᱛᱟᱞᱮ ᱴᱟᱞᱤ ᱛᱮᱞᱮ ᱫᱟᱵᱼᱼ ᱟᱠᱟᱜᱼᱟ, ᱟᱨ ᱵᱩᱥᱩᱵ ᱠᱚᱛᱮ ᱚᱱᱟᱜᱮ ᱟᱞᱮᱫ ᱫᱚ ᱟᱨ ᱟᱯᱮ ᱥᱮᱫ ᱜᱮ
ᱟᱞᱮ ᱦᱚᱸ ᱚᱱᱠᱟᱜᱮ ᱟᱫᱚ ᱵᱩ-ᱵᱩᱥᱩᱵ ᱚᱲᱟᱜ ᱠᱚᱢᱟ ᱦᱟᱸᱟᱜ ᱢᱮᱱᱟᱜ ᱜᱮᱭᱟ ᱟᱨ ᱟᱞᱮᱼᱼ ᱥᱮᱱ ᱦᱚᱸ ᱚᱱᱠᱟ ᱜᱮ ᱴᱟᱞᱤ ᱨᱮᱱᱟᱜ ᱚᱲᱟᱜ ᱠᱚᱜᱮ ᱟᱫᱚ ᱟᱯᱮ ᱥᱮᱫ ᱫᱚ ᱟᱯᱮ ᱚᱱᱟ ᱟᱯᱮ ᱫᱤᱥᱚᱢ ᱠᱚᱨᱮ ᱫᱚ ᱢᱟᱱᱮ ᱪᱮᱫ ᱦᱟᱥᱟᱛᱮ ᱚᱲᱟᱜ ᱵᱷᱤᱛ ᱠᱚᱫᱚ ᱯᱮ ᱯᱚᱛᱟᱣᱟ, ᱢᱟᱱᱮ ᱠᱤᱨᱤᱧ ᱦᱟᱥᱟ ᱛᱮ ᱥᱮ ᱡᱟᱦᱟᱸ ᱠᱷᱮᱛ ᱠᱷᱚᱱᱟᱜ ᱠᱚ ᱟᱹᱜᱩᱭᱟ ᱡᱟᱦᱟᱸ ᱦᱟᱥᱟ ᱚᱱᱟ ᱛᱮ ᱯᱮ ᱯᱚᱛᱟᱣᱟ, ᱪᱮᱫ ᱦᱟᱥᱟ ᱛᱮᱯᱮ ᱯᱚᱛᱟᱣᱟ ᱟᱯᱮ ᱫᱚ?
ᱦᱮᱸ, ᱟᱞᱮ ᱥᱮᱫ ᱫᱚ ᱡᱟᱦᱟᱸ ᱚᱲᱟᱜ ᱞᱮ ᱡᱮᱨᱮᱲᱟ ᱥᱮ ᱛᱮᱞᱮ ᱯᱚᱛᱟᱣᱟ ᱵᱟᱹᱫᱽ ᱨᱮᱱᱟᱜ ᱦᱟᱥᱟᱞᱮ ᱞᱟᱜᱟᱣ ᱜᱮᱭᱟ ᱾ ᱵᱟᱹᱫᱽ ᱨᱮᱱᱟᱜ ᱦᱟᱥᱟ ᱛᱮᱞᱮ ᱛᱟᱯᱟᱜ ᱨᱟᱵᱚᱲ ᱨᱟᱵᱚᱲ ᱞᱮ ᱡᱮᱨᱮᱲ ᱠᱮᱜᱼᱟ ᱾ ᱟᱨ ᱛᱟᱨᱯᱚᱨᱮ ᱡᱟᱦᱟᱸ ᱚᱱᱟ ᱵᱟᱞᱤ ᱜᱚᱰᱟᱭᱟᱞᱮ ᱚᱱᱟ ᱫᱚ ᱠᱟᱹᱴᱤᱡ ᱚᱱᱟ ᱨᱟᱥᱛᱟ ᱫᱷᱟᱨᱮ ᱧᱚᱜ ᱢᱮᱱᱟᱜ ᱛᱟᱞᱮᱭᱟ, ᱞᱟᱛᱟᱨ ᱠᱩᱞᱦᱤ ᱥᱮ ᱚᱱᱛᱮ ᱚᱱᱟ ᱚᱱᱟ ᱠᱟᱹᱴᱤᱡ ᱟᱨᱟᱜ ᱟᱨᱟᱜ ᱞᱮᱠᱟᱱ ᱴᱟᱭᱤᱯ ᱦᱟᱥᱟ ᱠᱟᱱᱟ ᱚᱱᱟ ᱦᱟᱥᱟᱞᱮ ᱟᱹᱜᱩᱭ ᱛᱮ ᱚᱱᱟ ᱛᱮᱞᱮ ᱡᱮᱨᱮᱲ ᱜᱮᱭᱟ ᱾ ᱟᱨ ᱤᱱᱟᱹ ᱛᱟᱭᱚᱢ ᱡᱟᱦᱟᱸ ᱛᱮᱞᱮ ᱯᱚᱛᱟᱣᱟᱞᱮ ᱥᱮᱞᱮ ᱯᱳᱸᱰᱟ ᱚᱱᱟ ᱫᱚ ᱠᱤᱨᱤᱧ ᱫᱚ ᱵᱟᱞᱮ ᱠᱤᱨᱤᱧᱟ ᱚᱱᱠᱟ ᱥᱟᱺᱜᱤᱧ ᱥᱮᱫ ᱞᱮ ᱪᱟᱞᱟᱜ ᱜᱮᱭᱟ ᱟᱹᱜᱩ ᱵᱟᱹᱦᱩ ᱛᱟᱠᱚ ᱜᱮᱭᱟ ᱠᱚ ᱟᱹᱜᱩᱭ ᱜᱮᱭᱟ ᱠᱚ ᱚᱱᱟ ᱦᱟᱥᱟ ᱫᱚ ᱠᱷᱟᱹᱲᱤ ᱢᱟᱹᱴᱤ ᱠᱚ ᱾ ᱟᱨᱚ ᱟᱨᱟᱜ ᱦᱚᱲ ᱠᱚ ᱧᱟᱢᱚᱜ ᱜᱮᱭᱟ ᱛᱚ ᱾ ᱟᱫᱚ ᱛᱟᱦᱚᱞᱮ ᱚᱱᱟ ᱛᱮᱜᱮ
ᱦᱮᱸ ᱾
ᱛᱮᱞᱮ ᱯᱚᱛᱟᱣ ᱜᱮᱭᱟ ᱟᱞᱮ ᱠᱚ, ᱟᱨ ᱟᱯᱮ ᱥᱮᱫ ᱜᱮ?
ᱮᱸᱻ ᱟᱞᱮ ᱥᱮᱱ ᱦᱚᱸ ᱢᱟᱹᱭ ᱱᱚᱝᱠᱟ ᱜᱮ ᱢᱟᱱᱮ ᱚᱱᱟ ᱠᱷᱩᱲᱤ ᱦᱟᱥᱟ ᱠᱚ ᱡᱚᱠᱷᱚᱱ ᱜᱩᱰᱮ ᱠᱚᱠᱚ ᱟᱠᱷᱨᱤᱧ ᱠᱚ ᱟᱹᱜᱩᱭᱟ, ᱛᱚᱠᱷᱚᱱ ᱞᱮ ᱦᱟᱛᱟᱣ ᱫᱚᱦᱚ ᱠᱟᱜ ᱛᱟᱞᱮ ᱡᱚᱵᱮ ᱠᱟᱜᱼᱟ ᱞᱮ ᱟᱨ ᱡᱟᱦᱟᱸ ᱚᱱᱟ ᱱᱤᱞ ᱵᱩᱲᱤ ᱧᱟᱢᱚᱜᱼᱟ ᱠᱤᱨᱤᱧ ᱛᱮ ᱚᱱᱟᱞᱮ ᱢᱮᱥᱟᱣᱟᱜ-ᱟ ᱢᱤ ᱴᱟᱹᱜ ᱞᱩᱜᱽᱲᱤ ᱨᱮ ᱞᱮ ᱪᱟᱰᱚ ᱠᱟᱜᱼᱟ ᱟᱫᱚ ᱚᱱᱟ ᱤᱱᱟᱹᱡᱷᱟᱱ ᱵᱩᱞᱩ ᱧᱚᱜ ᱧᱮᱞᱚᱜᱼᱟ ᱨᱟᱜᱽᱲᱟᱣ ᱠᱚᱛᱮ ᱨᱮᱦᱚᱸ ᱞᱮ ᱯᱚᱷᱛᱟᱣ ᱜᱮᱭᱟ᱾ ᱟᱨ ᱮᱢᱱᱤ ᱨᱚᱝ ᱦᱟᱥᱟ ᱠᱚᱫᱚ ᱟᱞᱮ ᱫᱚ ᱠᱤᱨᱤᱧ ᱟᱞᱮ ᱠᱤᱨᱤᱧ ᱫᱚᱞᱮ ᱚᱱᱟ ᱟᱲᱟᱜ ᱦᱟᱥᱟ ᱫᱚ ᱫᱟᱢ ᱦᱟᱥᱟ ᱟᱨ ᱟᱨ ᱵᱟᱠᱷᱟᱱ ᱫᱚ ᱟᱞᱮ ᱦᱚᱸ ᱟᱹᱰᱤ ᱜᱮ ᱪᱟᱞᱟᱜ ᱦᱩᱭᱩᱜᱼᱟ ᱤᱭᱟᱹ ᱫᱚ, ᱤᱭᱟᱹ ᱫᱚ ᱦᱟᱥᱟ ᱟᱹᱜᱩ ᱛᱚ ᱢᱟᱱᱮ ᱮᱴᱟᱜ, ᱮᱴᱟᱜ ᱦᱚᱲᱟᱜ ᱵᱟᱹᱫ ᱠᱷᱚᱱᱟᱜ ᱟᱨᱠᱤ ᱚᱸᱰᱮ ᱠᱷᱚᱡ ᱰᱮᱠᱪᱤ ᱛᱮᱞᱮ ᱟᱹᱜᱩᱭᱟ ᱚᱱᱟᱦᱚᱸ ᱪᱩᱠᱩ ᱪᱩᱠᱩ ᱛᱮ ᱢᱟᱹᱞᱤᱠ ᱠᱚᱠᱚ ᱧᱮᱞ ᱞᱮᱠᱷᱟᱱ ᱠᱚ ᱮᱜᱮᱨᱟ ᱟᱫᱚ ᱚᱱᱠᱟ ᱫᱚ ᱦᱟᱸᱜ ᱵᱷᱤᱛ ᱯᱚᱛᱟ ᱦᱮᱸ ᱟᱫᱚ ᱟᱢᱫᱚ ᱢᱟᱹᱭ ᱮᱸ ᱵᱷᱤᱛ ᱯᱚᱛᱟᱣ ᱠᱚ ᱛᱟᱯᱚᱨᱮ ᱚᱲᱟᱜ ᱫᱩᱣᱟᱹᱨ ᱜᱮᱡ ᱜᱩᱨᱤᱡ ᱠᱚ ᱢᱟᱱᱮ ᱵᱟᱰᱟᱭ ᱜᱮᱭᱟᱢ? ᱥᱮ ᱵᱟᱢ ᱵᱟᱰᱟᱭ ᱜᱮᱭᱟ? ᱰᱤ ᱜᱟᱱ ᱛᱤᱨᱞᱟᱹ ᱦᱚᱯᱚᱱ ᱜᱮ ᱢᱟᱱᱮ ᱵᱟᱠᱚ ᱥᱮᱲᱟᱭᱟ ᱢᱟᱱᱮ ᱚ ᱢᱟᱱᱮ ᱜᱚ ᱵᱟᱵᱟ ᱛᱤ ᱛᱟ ᱨᱮ ᱦᱮᱱᱟᱜ ᱠᱚᱛᱮ ᱟᱫᱚ ᱠᱟᱹᱢᱤ ᱠᱚᱦᱚᱸ ᱚᱱᱟ ᱠᱚᱦᱚᱸ ᱜᱩᱨᱤᱡ ᱠᱚᱦᱚᱸ ᱠᱚ ᱟᱹᱲᱤᱥᱟᱜᱼᱟ ᱟᱫᱚ ᱟᱢᱫᱚ ᱛᱤᱱᱟᱹᱜ ᱜᱟᱱᱮᱢ ᱵᱟᱲᱟᱭᱟ ᱚᱲᱟᱜ ᱫᱩᱣᱟᱹᱨ ᱨᱮᱱᱟᱜ ᱠᱟᱹᱢᱤ ᱠᱚ ᱜᱮᱡ ᱜᱩᱨᱤᱡ ᱠᱚ
ᱦᱳᱭ ᱦᱳᱭ ᱤᱧ ᱫᱚ ᱵᱟᱲᱟᱭ ᱫᱩᱧ ᱵᱟᱲᱟᱭ ᱜᱮᱭᱟ ᱫᱟᱹᱭ ᱦᱚᱸᱜᱼᱚᱭ ᱠᱟᱹᱴᱤᱡ ᱠᱷᱚᱱᱟᱜ ᱜᱮ ᱟᱭᱩᱧ ᱧᱮᱞᱮᱭᱟ ᱛᱚ ᱟᱫᱚᱧ ᱜᱚᱲᱚᱣᱟᱭ ᱜᱮᱭᱟ ᱚᱲᱟᱜ ᱨᱮ ᱜᱩᱨᱤᱡ ᱠᱚᱦᱚᱸ ᱟᱨ ᱥᱟᱶᱛᱮ ᱡᱟᱦᱟᱸ ᱚᱲᱟᱜ ᱡᱮᱨᱮᱲ ᱯᱚᱛᱟᱣ ᱦᱚᱸ ᱟᱞᱮ ᱫᱚ ᱯᱳᱭᱞᱳ ᱛᱮ ᱡᱟᱦᱟᱸᱞᱮ ᱨᱟᱵᱚᱲ ᱠᱮᱜᱼᱟ ᱨᱟᱹᱵᱩ ᱨᱟᱹᱵ ᱵᱩᱨ ᱞᱮᱜᱮ ᱤᱱᱟ ᱛᱟᱭᱚᱢ ᱞᱮ ᱥᱚᱢᱟᱱ ᱟᱞᱮ ᱵᱟᱹᱫᱽ ᱨᱮᱱᱟᱜ ᱦᱟᱥᱟ ᱛᱮ ᱟᱨ ᱤᱱᱟᱹ ᱛᱟᱭᱚᱢ ᱟᱞᱮ ᱫᱚ ᱞᱟᱢᱟᱜ ᱦᱟᱥᱟ ᱛᱮᱞᱮ ᱞᱟᱢᱟᱜ ᱜᱮᱭᱟ ᱚᱱᱟ ᱵᱤᱨ ᱨᱮ ᱡᱟᱦᱟᱸ ᱞᱟᱢᱟᱜ ᱧᱟᱢᱚᱜ ᱫᱚ ᱟᱨ ᱤᱱᱟᱹ ᱛᱟᱭᱚᱢ ᱪᱷᱚᱸᱪ ᱠᱟᱛᱮ ᱜᱮ ᱟᱫᱚ ᱛᱟᱦᱚᱞᱮ ᱯᱚᱛᱟ ᱚᱱᱟ ᱠᱷᱟᱹᱲᱤ ᱢᱟᱹᱴᱤᱨ ᱨᱮ ᱜᱟᱣ ᱜᱮᱭᱟ ᱱᱚᱜᱼᱚᱭ ᱡᱟᱦᱟᱸ ᱥᱚᱨ ᱟᱫ ᱯᱚᱨᱚᱵᱽ ᱥᱮᱴᱮᱨᱚᱜ ᱠᱟᱱ ᱫᱚ ᱦᱟᱸᱜ ᱠᱷᱟᱱ ᱩᱱ ᱥᱚᱢᱚᱭ ᱞᱮ ᱯᱚᱫᱟᱭᱟ ᱟᱨ ᱟᱹᱰᱤ ᱨᱚᱠᱚᱢ ᱢᱟᱨᱟᱜ ᱠᱚ ᱵᱟᱦᱟ ᱠᱚ ᱦᱳᱭ ᱦᱳᱭ ᱦᱤᱛᱚᱜ ᱟᱸᱡᱚᱢᱚᱜ
ᱟᱪᱪᱷᱟ ᱟᱪᱪᱷᱟ ᱟᱹᱰᱤ ᱱᱟᱯᱟᱭ᱾
ᱚᱦᱚ ᱚᱱᱠᱟ ᱨᱟᱜ ᱟᱰᱷᱩᱨ ᱠᱚᱞᱮ ᱵᱮᱱᱟᱣ ᱜᱮᱭᱟᱞᱮ ᱟᱫᱚ ᱟᱹᱰᱤ ᱪᱚᱨᱚᱠ ᱜᱮ ᱧᱮᱞᱚᱜᱼᱟ ᱚᱱᱟ ᱵᱷᱤᱛ ᱨᱮ ᱯᱚᱛᱟᱣ ᱠᱟᱜᱟᱢ ᱡᱩᱫᱤ ᱚᱱᱟ ᱥᱟᱶᱛᱮ ᱢᱟᱨᱟᱜ ᱠᱚ ᱟᱨᱚ ᱪᱤᱛᱟᱹᱨ ᱠᱚᱞᱮ ᱟᱸᱠᱟᱣ ᱜᱮᱭᱟᱞᱮ ᱟᱫᱚ ᱵᱟᱹᱞᱤ ᱜᱮ ᱟ ᱧᱮᱞᱚᱜ ᱜᱮᱭᱟ᱾
ᱦᱚᱸ ᱟᱞᱮ ᱥᱮᱱ ᱦᱚᱸ ᱢᱟᱱᱮ ᱡᱟᱦᱱᱟᱜ ᱠᱚ ᱢᱟᱨᱟᱝ ᱢᱟᱨᱟᱝ ᱯᱚᱨᱚᱵᱽ ᱵᱟᱦᱟ ᱠᱚ ᱥᱚᱨᱦᱟᱭ ᱠᱚᱨᱮ ᱟᱫᱚ ᱮᱱᱮᱡ ᱦᱚᱲ ᱠᱚᱠᱚ ᱵᱮᱱᱟᱣ ᱠᱚᱣᱟ ᱡᱟᱦᱟᱸᱭ ᱢᱟᱱᱮ ᱢᱟᱨᱟᱝ ᱧᱚᱜ ᱵᱷᱤᱛ ᱠᱚ ᱡᱩᱫᱤ ᱛᱟᱦᱮᱱᱟ ᱠᱩᱞᱦᱤ ᱯᱟᱥᱴᱟ ᱨᱮ ᱤᱱᱟᱹ ᱦᱚᱲᱠᱚ ᱧᱮᱞ ᱠᱚᱣᱟ ᱮᱱᱮᱡ ᱦᱚᱲ ᱠᱚᱠᱚ ᱟᱸᱠᱟᱣ ᱠᱟᱠᱚᱣᱟ ᱟᱫᱚ ᱵᱟᱰᱟᱭ ᱫᱚᱦᱚ ᱟᱢᱤᱧ ᱵᱟᱰᱟᱭ ᱜᱮᱭᱟ ᱟᱫᱚ ᱡᱟᱦᱟᱸ ᱦᱟᱸᱜ ᱚᱱᱟ ᱤᱭᱟᱹᱢ ᱞᱟᱹᱭ ᱠᱮᱫ-ᱟ ᱢᱟᱹᱭ ᱚᱱᱟ ᱛᱟᱞᱮ ᱦᱟᱸᱜ ᱮᱢ ᱞᱟᱹᱭ ᱠᱮᱫ ᱛᱟᱞᱮ ᱢᱟᱹᱰᱤ ᱛᱟᱞᱮ ᱛᱟᱞᱮ ᱢᱟ ᱦᱟᱸᱜ ᱨᱟᱯᱟᱜ ᱠᱟᱛᱮᱜ ᱦᱟᱸᱜ ᱵᱚᱱ ᱡᱚᱢᱟ ᱢᱤᱫᱴᱮᱱ ᱢᱟ ᱟᱨ ᱡᱟᱦᱟᱸ ᱛᱟᱞᱮ ᱡᱟᱦᱟᱸ ᱧᱩᱨᱩ ᱠᱟᱛᱮ ᱮ ᱡᱟᱦᱟᱸ ᱤᱭᱟᱹᱜᱼᱟ ᱯᱚᱴᱠᱚᱡᱚᱜᱼᱟ ᱚᱱᱟ ᱯᱚᱴᱠᱚᱡ ᱠᱚᱫᱚ ᱟᱯᱮ ᱫᱚ ᱮᱦ ᱡᱚᱢ ᱵᱟᱲᱟᱭ ᱜᱮᱭᱟᱯᱮ ᱥᱮ ᱵᱟᱯᱮ ᱡᱚᱢ ᱵᱟᱲᱟᱭ ᱜᱮᱭᱟ?
ᱦᱳᱭ ᱦᱳᱭ ᱚᱱᱟ ᱢᱟᱞᱮ ᱡᱚᱢ ᱜᱮᱭᱟ ᱫᱤ ᱟᱨ ᱜᱤᱫᱽᱨᱟᱹ ᱠᱚᱢᱟ ᱫᱚᱢᱮ ᱟᱹᱜᱩ ᱠᱚ ᱪᱟᱞᱟᱜᱼᱟ ᱢᱮᱱᱠᱷᱟᱱ ᱪᱮᱫ ᱮᱢ ᱞᱟᱹᱭᱟ ᱫᱤ ᱛᱟᱞᱮ ᱡᱟᱦᱟᱸ ᱯᱚᱴᱠᱚᱭ ᱢᱟᱜ ᱢᱟᱜ ᱛᱮ ᱵᱚᱛᱚᱨ ᱜᱮ ᱟᱹᱭᱠᱟᱹᱜ ᱜᱮ ᱢᱤᱫᱴᱟᱝ ᱜᱤᱫᱽᱨᱟᱹ ᱢᱟ ᱠᱟᱹᱴᱩᱵ ᱠᱚᱭ ᱢᱟᱜ ᱞᱮᱫ ᱛᱟᱭ ᱛᱟᱦᱮᱸᱜᱼᱟ ᱚᱱᱠᱟ ᱴᱤᱡ ᱦᱚᱲ ᱟᱫᱚ ᱛᱟᱦᱚᱞᱮ ᱛᱟᱞᱮ ᱜᱤᱫᱽᱨᱟᱹ ᱜᱮᱠᱚ ᱪᱟᱞᱟᱣ ᱠᱟᱱᱟ ᱟᱹᱜᱩᱭᱮᱜᱼᱟ ᱥᱮ ᱚᱱᱮ ᱚᱝᱠᱟ ᱠᱟᱹᱴᱩᱵ ᱠᱚ ᱟᱫᱚ ᱠᱚ ᱢᱟᱜᱚᱜ ᱜᱮᱭᱟ ᱠᱚ ᱢᱤᱫ ᱵᱟᱨ ᱧᱮᱞᱚᱜ ᱜᱮᱭᱟ᱾ ᱟᱫᱚ ᱠᱟᱹᱴᱤᱡ ᱜᱤᱫᱽᱨᱟᱹ ᱦᱟᱱ ᱟᱡᱚᱢ ᱞᱟᱹᱜᱤᱫ ᱦᱚᱨᱚᱵᱚᱨᱚᱜᱼᱟ ᱥᱮ
ᱦᱮᱸ ᱦᱮᱸ ᱦᱮᱸ
ᱜᱮᱭᱟ ᱚᱲᱟᱜ ᱨᱮ ᱟᱫᱚ ᱠᱷᱮᱫ ᱠᱷᱚᱱ ᱚᱱᱠᱟ ᱛᱟᱞᱮ ᱵᱟᱜᱟᱱ ᱠᱚ ᱢᱮᱱᱟᱜᱼᱟ ᱛᱚ ᱟᱲᱮ ᱠᱚᱨᱮ ᱟᱫᱚ ᱛᱟᱦᱚᱞᱮ ᱚᱱᱟ ᱠᱚᱨᱮ ᱛᱟᱨᱠᱚ ᱯᱚᱴ ᱠᱚᱞᱮ ᱟᱹᱜᱩᱭ ᱜᱮᱭᱟ ᱟᱨ ᱚᱱᱟ ᱡᱚᱢ ᱜᱮᱭᱟᱞᱮ ᱡᱚᱢ ᱫᱚ ᱵᱟᱝ ᱫᱚ ᱵᱟᱝ ᱟᱨ ᱟᱯᱮ ᱥᱮᱫ ᱫᱚ ᱡᱚᱢ ᱜᱮᱭᱟ ᱠᱚ ᱥᱮ ᱵᱟᱝ?
ᱟᱞᱮᱥᱮᱱ ᱫᱚ ᱡᱚᱢ ᱫᱚᱠᱚ ᱡᱚᱢ ᱜᱮᱭᱟ ᱟᱫᱚ᱾
ᱦᱚᱸ ᱦᱚᱸ᱾
ᱚᱸ ᱤᱧ ᱦᱚᱸ ᱚᱱᱠᱟ ᱡᱟᱣᱟ ᱢᱟᱱᱮ ᱟᱹᱜᱩ ᱢᱟᱱᱮ ᱚᱱᱠᱟ ᱡᱷᱚᱲᱟ ᱠᱚᱛᱮᱞ ᱞᱮ ᱢᱮᱴᱟᱜᱼᱟ᱾ ᱢᱟᱱᱮ ᱵᱟᱲᱜᱮ ᱡᱷᱟᱲᱜᱮ ᱠᱚᱨᱮ ᱠᱷᱚᱱᱟᱜ ᱞᱮ ᱛᱟᱲᱟᱣ ᱟᱹᱜᱩᱭᱟ᱾ ᱡᱚᱢ ᱵᱟᱲᱟ ᱦᱩᱭ ᱟᱠᱟᱱ ᱜᱮᱭᱟ ᱟᱨ ᱥᱮᱵᱮᱞ ᱦᱚᱸ ᱥᱮᱵᱮᱞ᱾ ᱥᱮᱵᱮᱞᱟ ᱵᱷᱟᱜᱤ ᱜᱮ ᱚᱱᱟ ᱨᱮᱱᱟᱜ ᱡᱟᱦᱟᱸ ᱥᱟᱥ ᱛᱮ ᱟᱫᱚ᱾ ᱟᱢ ᱫᱚ ᱚᱱᱟ ᱡᱚᱱᱚᱜ ᱜᱟᱞᱟᱝ ᱠᱚ ᱠᱷᱟᱲᱟᱝ ᱡᱚᱱᱚᱜ᱾ ᱥᱟᱜᱟᱜ ᱡᱚᱱᱚᱜ ᱛᱟᱯᱚᱨᱮ ᱦᱩᱭᱩᱜᱭ ᱠᱟᱱᱟ ᱯᱟᱹᱴᱭᱟᱹ ᱜᱟᱞᱟᱝ᱾ ᱚᱱᱟ ᱠᱚᱫᱚ ᱢᱟᱱᱮ ᱛᱤᱱᱟᱹᱜ ᱜᱟᱱᱮᱢ ᱵᱟᱰᱟᱭᱟ ᱥᱮ ᱵᱟᱢ ᱵᱟᱰᱟᱭᱟ᱾ ᱠᱟᱹᱴᱤᱡ ᱡᱩᱫᱤᱢ ᱞᱟᱹᱭ ᱠᱮᱭᱟ᱾
ᱦᱳᱭ ᱦᱳᱭ ᱪᱮᱫᱟᱜ ᱵᱟᱝ ᱦᱳᱭ ᱫᱤ ᱵᱟᱲᱟᱭ ᱫᱩᱧ ᱵᱟᱲᱟᱭ ᱜᱮᱭᱟ ᱟᱨ ᱥᱟᱶᱛᱮ᱾ ᱡᱟᱦᱟᱸ ᱠᱷᱟᱲᱟᱝ ᱠᱷᱟᱲᱟᱝ ᱤᱨ ᱦᱩᱧ ᱪᱟᱞᱟᱜ ᱜᱮᱭᱟ ᱚᱱᱮ᱾ ᱟᱞᱮᱭᱟᱜ ᱵᱤᱨ ᱢᱮᱱᱟᱜ ᱛᱟᱞᱮᱭᱟ ᱥᱟᱶᱛᱮ ᱜᱚᱰᱟ ᱠᱚ ᱢᱮᱱᱟᱜ ᱟ ᱛᱚ ᱠᱷᱟᱲᱟᱝ ᱦᱚᱧ ᱤᱨ ᱜᱮᱭᱟ᱾ ᱟᱨ ᱯᱟᱹᱴᱭᱟᱹ ᱦᱚᱸ ᱦᱚᱸᱜᱼ ᱱᱤᱛᱚᱜ ᱟᱥᱟᱲ ᱵᱚᱸᱜᱟ᱾ ᱫᱤᱱ ᱢᱟ ᱦᱟᱱᱮ ᱥᱤᱛᱩᱝ ᱫᱤᱱ ᱨᱮ ᱟᱭᱩ ᱚᱱᱟ᱾ ᱯᱟᱹᱴᱭᱟᱹ ᱠᱤᱱᱤᱛᱟᱹ ᱠᱚ ᱤᱨᱻ ᱟᱹᱜᱩ ᱟᱫᱚ ᱠᱚᱞᱤᱧ ᱜᱟᱞᱟᱝ ᱜᱮᱦᱚᱸ ᱚᱱᱠᱟ ᱫᱟᱜ ᱡᱟᱹᱯᱩᱫ᱾ ᱯᱫ ᱫᱤᱱ ᱡᱚᱠᱷᱚᱱ ᱦᱳᱲ ᱨᱚᱦᱚᱭ ᱠᱚ ᱱᱚᱝᱠᱟ ᱵᱟᱝ ᱦᱩᱭᱩᱜᱼᱟ ᱥᱤᱧ ᱧᱤᱫᱟᱹ ᱥᱟᱨᱟᱫᱤᱱᱮ ᱫᱟᱜᱟ ᱦᱩᱰᱩᱨ ᱵᱤᱡᱽᱞᱤ ᱟᱛᱮᱫ ᱩᱱ ᱢᱟ ᱠᱷᱮᱛ ᱵᱟᱹᱫᱽ ᱫᱚ ᱪᱟᱞᱟᱜᱣ ᱫᱚ ᱩᱪᱤᱛ ᱵᱟᱝ ᱠᱟᱱᱟ ᱟᱨᱦᱚ ᱚᱱᱠᱟ ᱪᱮᱴᱮᱨ ᱠᱚ ᱫᱚᱢᱮ ᱧᱩᱨᱩᱜᱼᱟ ᱟᱫᱚ ᱚᱱᱟ ᱠᱷᱟᱹᱛᱤᱨ ᱯᱟᱹᱴᱭᱟᱹ ᱜᱟᱞᱟᱝ ᱠᱚᱦᱚᱧ ᱜᱚᱲᱚᱣᱟᱭ ᱜᱮᱭᱟ ᱡᱚᱱᱚᱜ ᱜᱟᱞᱟᱝ ᱦᱚᱸ ᱦᱚᱸᱜᱼᱚᱭ ᱱᱮᱛᱟᱨ ᱥᱚᱢᱚᱭ ᱞᱮ ᱜᱟᱞᱟᱝ ᱜᱮᱭᱟ ᱜᱟᱞᱟᱝ ᱫᱚ ᱵᱟᱲᱟᱭ ᱜᱤᱭᱟᱹᱟᱹᱧ
ᱟᱹᱰᱤ ᱱᱟᱯᱟᱭ ᱟᱨ ᱛᱤᱱᱟᱹᱜ ᱪᱚᱲᱚᱠ‌ ᱮᱢ ᱞᱟᱹᱭ ᱠᱮᱫᱼᱟ ᱡᱮᱼ- ᱡᱚᱱᱚᱜ ᱜᱟᱞᱟᱝ ᱠᱚᱢ ᱵᱟᱰᱟᱭ ᱜᱮᱭᱟ ᱛᱟᱨᱯᱚᱨᱮ ᱟᱹᱰᱤ ᱜᱟᱱ ᱜᱮ ᱟᱵᱚ ᱠᱩᱲᱤ ᱜᱤᱫᱽᱨᱟᱹ ᱦᱚᱸ ᱢᱟᱱᱮ ᱵᱟᱵᱚᱱ ᱥᱮᱬᱟ ᱞᱟᱹᱜᱤᱫᱚᱜᱼᱟ ᱧᱮᱞ ᱦᱩᱭ ᱠᱟᱱᱟ ᱵᱟᱡᱟᱨ ᱥᱟᱨ ᱠᱚᱨᱮ ᱵᱚᱱ ᱛᱟᱦᱮᱱ ᱛᱮ ᱟᱫᱚ ᱚᱱᱟ ᱦᱩᱰᱟᱹᱵ ᱛᱤᱨᱞᱟᱹ ᱦᱚᱯᱚᱱᱟᱜ ᱠᱟᱹᱢᱤ ᱠᱟᱱᱟ ᱛᱚ ᱮᱱᱠᱷᱟᱱᱛᱚ ᱢᱟᱱᱮ ᱥᱮᱬᱟ ᱫᱚ ᱞᱟᱹᱠᱛᱤ ᱠᱟᱱ ᱜᱮᱭᱟ᱾ ᱟᱫᱚ ᱤᱭᱟ. ᱠᱚᱫᱚ ᱟᱯᱮ ᱥᱮᱱ ᱫᱚ ᱵᱤᱨ ᱠᱚ ᱢᱮᱱᱟᱜ ᱟᱥᱮ ᱵᱟᱝ ᱟᱨ ᱯᱟᱛᱲᱟ ᱨᱚᱜ ᱠᱚ ᱢᱟᱱᱮ ᱡᱟᱦᱟᱸ ᱥᱟᱨᱡᱚᱢ ᱯᱟᱛᱲᱟ ᱟᱨ ᱥᱟᱨᱡᱚᱢ ᱥᱟᱠᱟᱢ ᱨᱮᱱᱟᱜ ᱡ ᱯᱷᱩᱲᱩᱜᱟ ᱚᱱᱟ ᱯᱷᱩᱲᱩᱜ ᱛᱟᱯᱚᱨᱮ ᱢᱩᱲᱩᱜ ᱯᱟᱛᱲᱟ ᱢᱩᱲᱩᱜ ᱯᱷᱩᱲᱩᱜ ᱚᱱᱟ ᱠᱚᱫᱚ ᱵᱟᱰᱟᱭ ᱜᱮᱭᱟᱢ ᱥᱮ ᱵᱟᱢ ᱵᱟᱰᱟᱭ ᱜᱮᱭᱟ
ᱦᱳᱭ ᱦᱳᱭ ᱮᱠᱫᱚᱢ ᱴᱷᱤᱠᱜᱮᱢ ᱞᱟᱹᱭ ᱟᱠᱟᱟᱜᱼᱟ ᱫᱤ ᱚᱱᱟᱫᱚᱧ ᱵᱟᱲᱟᱭ ᱫᱩᱧ ᱵᱟᱲᱟᱭ ᱜᱮᱭᱟ ᱟᱞᱮᱭᱟᱜ ᱦᱚᱸ ᱜᱟᱰᱟ ᱯᱟᱨᱚᱢ ᱨᱮ ᱵᱤᱨ ᱢᱮᱱᱟᱜ ᱛᱟᱞᱮᱭᱟ ᱥᱩᱨ ᱨᱮᱜᱮ ᱟᱫᱚ ᱛᱟᱞᱮ ᱵᱤᱨ ᱥᱟ ᱥᱟᱠᱟᱢ ᱦᱮᱡ ᱠᱚᱦᱚᱸᱧ ᱪᱟᱞᱟᱜ ᱜᱮᱭᱟ ᱟᱭᱳ ᱛᱟᱞᱤᱱ ᱞᱤᱧ ᱪᱟᱞᱟᱜ ᱜᱮᱭᱟᱞᱤᱧ ᱥᱟ ᱠᱟᱢ ᱦᱮᱡ ᱫᱟᱹᱛᱟᱹᱱᱤ ᱯᱮᱴᱮᱡ ᱟᱨ ᱦᱚᱸᱜᱼᱚ ᱱᱚᱝᱠᱟ ᱯᱚᱨᱚᱵᱽ ᱠᱚᱨᱮ ᱡᱮᱢᱚᱱ ᱥᱟᱠᱨᱟᱛ ᱠᱚᱨᱮ ᱟᱨ ᱮᱢᱱᱤ ᱫᱤᱱ ᱨᱮᱦᱚᱸ ᱡᱚᱠᱷᱚᱱ ᱨᱟᱵᱟᱝ ᱫᱤᱱ ᱠᱚ ᱠᱚᱯᱤ ᱠᱚ ᱯᱷᱩᱞ ᱠᱚᱯᱤ ᱵᱟᱸᱫᱟ ᱠᱚᱯᱤ ᱠᱚ ᱢᱟᱞᱦᱟᱱ ᱠᱚ ᱯᱟᱛᱲᱟ ᱯᱤᱴᱷᱟᱹᱭ ᱜᱮᱭᱟ ᱮ ᱟᱨ ᱩᱱᱫᱚ ᱟᱞᱮᱫᱚ ᱯᱚᱨᱚᱵᱽ ᱠᱚᱨᱮ ᱫᱚ ᱵᱮᱥᱤᱨ ᱜᱮ ᱥᱟᱨᱡᱚᱢ ᱥᱟᱠᱟᱢ ᱞᱮ ᱯᱟᱛᱲᱟᱭᱟ ᱟᱨ ᱚᱱᱟ ᱥᱟᱨᱡᱚᱢ ᱥᱟᱠᱟᱢ ᱨᱮᱜᱮ ᱫᱟᱠᱟᱞᱮ ᱡᱚᱢᱟ ᱟᱨ ᱯᱷᱩᱲᱩᱜ ᱨᱮ ᱡᱤᱞ ᱩᱛᱩ ᱞᱮ ᱡᱚᱢ ᱜᱮᱭᱟ ᱱᱚᱜᱼᱚ ᱱᱚᱝᱠᱟ ᱟᱞ ᱥᱮᱫ ᱫᱚ᱾ ᱵᱮᱱᱟᱣ ᱜᱮᱭᱟᱞᱮ ᱵᱮᱱᱟᱣ ᱫᱚ
ᱚᱸᱻ
ᱟᱨ ᱫᱤ ᱥᱟᱨᱡᱚᱢ ᱥᱟᱠᱟᱢ ᱚᱱᱮ ᱡᱟᱦᱟᱸ ᱤᱥᱤᱱ ᱠᱟᱛᱮᱮᱫ ᱵᱚᱱ ᱡᱚᱢ ᱫᱚ ᱯᱟᱛᱲᱟ ᱥᱮ ᱯᱷᱩᱲᱩᱜ ᱨᱮ ᱚᱱᱟ ᱢᱟ ᱟᱨᱚ ᱵᱟᱹᱲᱛᱤ ᱧᱚᱜ ᱜᱮ ᱥᱤᱵᱤᱞᱚᱜ ᱜᱮᱭᱟ ᱟᱨ ᱟᱯᱮᱜ ᱜᱮ ᱚᱱᱠᱟᱯᱮ ᱡᱚᱢ ᱵᱟᱲᱟᱭ ᱜᱮᱭᱟ ᱥᱮ ᱵᱟᱝ
ᱦᱮᱸ ᱦᱮᱸᱟᱞᱮ ᱫᱚ ᱡᱚᱢ ᱫᱚᱞᱮ ᱡᱚᱢ ᱜᱮᱭᱟ᱾ ᱟᱫᱚ ᱢᱮᱱᱠᱷᱟᱱ ᱟᱞᱮ ᱴᱷᱮᱱ ᱫᱚ ᱢᱟ ᱚᱱᱠᱟ ᱥᱟᱨᱡᱚᱢ ᱵᱤᱨ ᱠᱚ ᱵᱟᱹᱱᱩᱜᱼᱟ ᱛᱳ᱾ ᱟᱫᱚ ᱚᱱᱟ ᱢᱩᱨᱩᱜ ᱥᱟᱠ ᱠᱟᱢ ᱜᱮ ᱢᱮᱱᱟᱜᱼᱟ, ᱟᱫᱚ ᱪᱟᱹᱛ ᱵᱟᱹᱭᱥᱟᱹᱠᱷ ᱡᱚᱠᱷᱚᱱ ᱦᱟᱸᱜ ᱚᱱᱟ ᱠᱮᱴᱮᱡ ᱧᱚᱜ ᱠᱚᱜ-ᱟ ᱥᱟᱠᱟᱢ ᱛᱚ ᱟᱫᱚ ᱛᱚᱠᱷ ᱞᱮ ᱦᱮᱡ ᱟᱹᱜᱩ ᱠᱟᱜ ᱛᱮᱞᱮ ᱢᱟᱱᱮ ᱢᱤᱫᱴᱷᱮᱱ ᱡᱟᱣᱨᱟ ᱠᱟᱛᱮᱫ ᱟᱹᱰᱤ ᱜᱟᱱ ᱩᱱᱠᱩ ᱢᱟᱹᱭ ᱜᱤᱫᱽᱨᱟᱹ ᱠᱚ ᱥᱮ ᱫᱟᱹᱭ ᱠᱚ ᱚᱸᱰᱮ ᱡᱟᱣᱨᱟ ᱠᱟᱛᱮ ᱵᱟᱲᱜᱮ ᱥᱮᱫ ᱨᱮ ᱯᱷᱩᱲᱩᱜ ᱠᱚ ᱯᱟᱛᱲᱟ ᱠᱚᱞᱮ ᱡᱩᱛ-ᱟ, ᱟᱫᱚ ᱥᱟᱨᱡᱚᱢ ᱥᱟᱠᱟᱢ ᱫᱚ ᱟᱞᱮ ᱫᱚ ᱢᱟᱱᱮ ᱮᱴᱟᱜ ᱮᱴᱟᱜ ᱟᱜ ᱟᱛᱩ ᱴᱚᱞᱟ ᱠᱷᱚᱱᱟᱜ ᱢᱮᱱᱮ ᱠᱚ ᱵᱤᱨ ᱡᱟᱦᱟᱸ ᱨᱚᱦᱚᱭ ᱵᱤᱨ ᱢᱮᱱᱟᱜᱼᱟ ᱚᱸᱰᱮ ᱞᱮ ᱥᱮᱱᱚᱜᱼᱟ ᱚᱸᱰᱮ ᱦᱚᱸ ᱚᱠᱳ ᱚᱠᱳ ᱛᱮᱞᱮ ᱢᱟᱱᱮ ᱦᱮᱡ ᱟᱜᱩᱭᱟᱞᱮ᱾ ᱨᱟᱠᱷᱟ ᱠᱚ ᱡᱩᱫᱤ ᱠᱚ ᱨᱟᱠᱷᱟᱭ ᱩᱱᱠᱩ ᱡᱩᱫᱩ ᱠᱚ ᱧᱟᱢ ᱢᱮᱭᱟ ᱡᱮ ᱛᱟᱦᱞᱮ ᱤᱱ ᱫᱚ ᱫᱚᱢᱮ ᱯᱚᱭᱥᱟ ᱠᱚ ᱠᱚᱠᱚᱭᱟ᱾ ᱚᱱᱠᱟ ᱟᱫᱚ ᱥᱟᱨᱡᱚᱢ ᱯᱟᱛᱲᱟ ᱠᱚᱫᱚ ᱟᱞᱮᱥᱮᱱ ᱫᱚᱞᱮ ᱠᱤᱨᱤᱧ ᱟᱹᱜᱩᱭᱟ ᱟᱫᱚ ᱠᱤᱨᱤᱧ ᱟᱹᱜᱩ ᱠᱟᱛᱮᱜ ᱨᱮᱦᱚᱸ ᱢᱟᱱᱮ ᱦᱩᱸ ᱯᱟᱛᱲᱟ ᱠᱚᱫᱚ ᱡᱩᱛ ᱠᱚᱫᱚ ᱦᱟᱸᱜ ᱵᱟᱲᱟᱭ ᱫᱚ ᱵᱟᱲᱟᱭ ᱜᱮᱭᱟᱞᱤᱧ ᱟᱨᱠᱤ᱾
ᱦᱮᱸ ᱦᱮᱸ ᱦᱮᱸ, ᱦᱳᱭ‌ ᱛᱚ ᱵᱟᱲᱟᱭ ᱦᱚᱸ ᱞᱟᱹᱠᱛᱤ᱾
ᱠᱟᱱ ᱜᱮᱭᱟ ᱡᱮᱦᱮᱛᱩ ᱠᱩᱲᱤ ᱜᱤᱫᱽᱨᱟᱹ ᱫᱚ ᱥᱟᱨᱡᱚᱢ ᱥᱟᱢ ᱨᱮᱱᱟᱜ ᱯᱟᱛᱲᱟ ᱥᱮ ᱯᱷᱩᱲᱩᱜ ᱡᱩᱜ ᱢᱟ ᱟᱹᱠᱛᱤ ᱠᱟᱱ ᱜᱮᱭᱟ ᱟᱨ ᱚᱱᱟ ᱢᱟ ᱠᱟᱹᱢᱤ ᱠᱚ ᱯᱷᱩᱲᱩᱜ ᱠᱚᱢᱟ ᱛᱟᱨᱟ ᱦᱚᱸ ᱦᱚᱸᱜᱼᱚᱝᱠᱟ ᱯᱤᱴᱷᱟᱹ ᱠᱚ, ᱫᱟᱠᱟ ᱡᱚᱢ ᱠᱚ᱾ ᱚᱱᱟᱛᱮ ᱵᱟᱲᱟᱭ ᱠᱟᱜ ᱫᱚ ᱞᱟᱠ
ᱟᱫᱚ ᱦᱮᱸ ᱢᱟᱹᱭ ᱟᱫᱚ ᱚᱱᱟ ᱥᱟᱨᱡᱚᱢ ᱯᱟᱛᱲᱟ ᱨᱮ ᱡᱟᱦᱟᱸ ᱥᱩᱠᱨᱤ ᱵᱚᱱ ᱯᱤᱴᱷᱟᱹᱭᱟ, ᱛᱟᱯᱚᱨᱮ ᱯᱳᱞᱴᱨᱤ ᱡᱤᱞ ᱠᱚ, ᱫᱮᱥᱤ ᱥᱤᱢ ᱡᱤᱞ ᱠᱚ ᱵᱚᱱ ᱯᱤᱴᱷᱟᱹᱭᱟ ᱟᱫᱚ ᱚᱱᱟ ᱯᱤᱴᱷᱟᱹ ᱠᱚᱫᱚ ᱛᱤᱱᱟᱹᱜ ᱜᱟᱱ ᱡᱩᱛ ᱠᱚᱢ ᱵᱟᱲᱟᱭᱟ ᱥᱮ ᱵᱟᱢ ᱵᱟᱲᱟᱭᱟ?
ᱦᱳᱭ ᱦᱳᱭ ᱵᱟᱲᱟᱭ ᱜᱤᱭᱟᱹᱧ ᱟᱨ
ᱦᱮᱞᱳ᱾
ᱯᱤᱴᱷᱟᱹ ᱦᱚᱸ ᱞᱮ ᱯᱴᱷᱟᱹᱭ ᱡᱤᱞ ᱟᱞᱮ ᱫᱚ ᱯᱳᱭᱞᱚ ᱛᱮ ᱚᱱᱟ ᱡᱟᱦᱟᱸ